ᱦᱮᱸ ᱡᱚᱦᱟᱨ ᱜᱮ ᱱᱟᱯᱟᱭ ᱜᱮᱭᱟᱵᱮᱱ?
ᱦᱚᱭ ᱱᱟᱯᱟᱭ ᱜᱮᱭᱟᱞᱤᱧ ᱟᱵᱮᱱ ᱜᱮ ᱪᱮᱫ ᱞᱮᱠᱟ ᱢᱮᱱᱟᱜ ᱵᱮᱱᱟ?
ᱟᱹᱞᱤᱧ ᱦᱚᱸ ᱮᱠᱷᱚᱱ ᱱᱟᱯᱟᱭ ᱜᱮ ᱢᱮᱱᱟᱜ ᱟᱠᱟᱫ ᱞᱤᱧᱟᱹ ᱵᱚᱸᱜᱟ ᱵᱩᱨᱩ ᱭᱟᱜ ᱛᱷᱩᱢ ᱫᱟᱲᱮᱛᱮ
ᱟᱪᱪᱷᱟ ᱦᱳᱭ ᱦᱮᱸ ᱟᱹᱰᱤ ᱱᱟᱯᱟᱭ, ᱟᱨ ᱨᱚᱲ ᱠᱚ ᱴᱷᱤᱠ ᱴᱷᱟᱠ ᱟᱸᱡᱚᱢᱚᱜ ᱠᱟᱱᱟ ᱛᱚ?
ᱦᱳᱭ ᱴᱷᱤᱠ ᱴᱷᱟᱠ ᱟᱸᱡᱚᱢᱚᱜ ᱠᱟᱱᱟ᱾ ᱟᱹᱞᱤᱧᱟᱜ?
ᱦᱳᱭ ᱦᱳᱭ ᱟᱵᱮᱱᱟᱜ ᱦᱚᱸ ᱴᱷᱤᱠᱜᱮ ᱟᱸᱡᱚᱢᱚᱜ ᱠᱟᱱᱟ
ᱜᱚᱝᱠᱮ ᱜᱷᱟᱨᱚᱸᱡᱽ ᱠᱚᱨᱮ ᱫᱚᱠᱚ ᱱᱟᱯᱟᱭ ᱵᱟᱲᱟ ᱜᱮᱭᱟ?
ᱦᱳᱭ ᱮᱠᱷᱚᱱ ᱜᱷᱟᱨᱚᱸᱡᱽ ᱠᱚ ᱨᱮ ᱫᱚ ᱦᱟᱸᱜ ᱜᱚᱢᱠᱮ ᱡᱚᱛᱚ ᱦᱚᱲ ᱜᱮ ᱱᱟᱯᱟᱭ ᱜᱮᱭᱟ ᱠᱚ ᱦᱟᱸᱜ, ᱟᱹᱞᱤᱧ ᱜᱮ ᱠᱟᱹᱴᱤᱡ ᱠᱟᱹᱴᱤᱡ ᱱᱚᱜᱼᱚᱭ ᱥᱮᱨᱢᱟ ᱡᱟᱹᱲᱤ ᱛᱮᱦᱟᱸᱜ ᱟᱹᱞᱤᱧ ᱢᱟᱸᱫᱟ ᱠᱚ ᱡᱩᱴᱟᱹᱣ ᱠᱟᱜ ᱞᱤᱧᱟᱹ ᱦᱮᱸ ᱦᱳᱭ ᱦᱳᱭ ᱛᱷᱚᱲᱟ ᱜᱟᱱ ᱞᱤᱧ ᱡᱚᱲᱚ ᱥᱚᱲᱚᱣ ᱠᱟᱱᱟ
ᱨᱟᱱ ᱨᱟᱱ ᱨᱮᱦᱮᱫ ᱠᱚ ᱦᱚᱲ ᱫᱚ ᱟᱵᱚ ᱦᱚᱲ ᱫᱚ ᱨᱟᱱ ᱨᱮᱦᱮᱫ ᱠᱚ ᱛᱷᱚᱲᱟ ᱡᱚᱢᱟᱜ ᱵᱮᱱ ᱥᱮ ᱦᱟᱸᱜ ᱪᱟᱵᱟᱜᱼᱟ
ᱦᱳᱭ ᱦᱳᱭ ᱨᱟᱱ ᱢᱩᱨᱜᱟᱹᱱ ᱫᱚ ᱟᱹᱜᱩ ᱦᱳᱭ ᱠᱟᱱᱟ ᱟᱨ ᱡᱚᱢ ᱦᱳᱭ ᱠᱟᱱᱟ ᱦᱟᱸᱜ ᱦᱮᱸ ᱟᱫᱚ ᱦᱚᱜᱼᱚᱭ ᱦᱟᱸᱜ ᱛᱤᱦᱤᱧ ᱢᱤᱫ ᱫᱤᱱ ᱜᱮᱞᱤᱧ ᱡᱚᱢ ᱠᱟᱫᱟ ᱛᱤᱦᱤᱧ ᱜᱮ ᱦᱟᱸᱜ
ᱱᱟᱜ ᱠᱷᱟᱱ ᱫᱚ ᱦᱟᱸᱜ ᱠᱟᱹᱴᱤᱡ ᱦᱳᱭᱛᱳ ᱦᱟᱸᱜ ᱩᱸ ᱵᱮᱥ ᱫᱚ ᱦᱟᱸᱜ ᱞᱤᱧ ᱵᱮᱥᱚᱜ ᱜᱮᱭᱟ ᱦᱮᱸ ᱛᱟᱦᱞᱮ ᱜᱚᱝᱠᱮ ᱟᱯᱮ ᱥᱮᱱ ᱱᱚᱝᱠᱟ ᱥᱮᱨᱢᱟ ᱡᱟᱹᱲᱤ ᱠᱚᱫᱚ ᱪᱮᱫ ᱞᱮᱠᱟ?
ᱥᱮᱨᱢᱟ ᱡᱟᱹᱲᱤ ᱠᱚᱫᱚ ᱱᱚᱜᱼᱚᱭ ᱵᱟᱨᱯᱮ ᱫᱤᱱ ᱯᱩᱱ ᱢᱚᱬᱮ ᱫᱤᱱ ᱜᱟᱱ ᱦᱩᱭᱩᱜ ᱠᱟᱱᱟ ᱥᱮᱨᱢᱟ ᱡᱟᱹᱲᱤ ᱫᱟᱭ ᱦᱮᱸ ᱫᱚᱢᱮ ᱵᱟᱝ ᱨᱮᱦᱚᱸ ᱳᱭ ᱨᱟᱪᱟ ᱞᱚᱥᱚᱫᱚᱜ ᱞᱮᱠᱟ ᱫᱚ ᱡᱟᱹᱲᱤᱭᱟᱜ ᱚᱱᱟ ᱪᱟᱥ ᱠᱟᱹᱢᱤ ᱦᱚᱸ ᱚᱱᱠᱟ ᱞᱮᱠᱟ ᱚᱱᱠᱟ ᱵᱟᱹᱭᱦᱟᱹᱲ ᱛᱮᱫ ᱫᱚ ᱞᱟᱜᱟᱣ ᱟᱠᱟᱱᱟ ᱜᱷᱩᱴᱩ ᱠᱚᱫᱚ ᱟᱹᱣᱨᱤ ᱟᱯᱮ ᱥᱮᱫ ᱜᱮ ᱜᱚᱝᱠᱮ?
ᱦᱳᱭ ᱦᱳᱭ ᱜᱚᱝᱠᱮ ᱟᱞᱮ ᱥᱮᱱ ᱦᱚᱸ ᱚᱱᱠᱟ ᱜᱮ ᱦᱟᱜ ᱦᱮᱸ ᱵᱟᱹᱭᱦᱟᱹᱲ ᱠᱚᱛᱮ ᱟᱞᱮᱭᱟᱜ ᱦᱚᱸ ᱫᱟᱜ ᱠᱚᱫᱚ ᱦᱟᱜ ᱞᱟᱜᱟᱣ ᱠᱟᱱᱟ ᱛᱟᱢᱵᱷᱟᱣ ᱠᱟᱱᱟ ᱦᱮᱸ ᱟᱨ ᱚᱱᱠᱟ ᱫᱤᱱᱴᱟ ᱨᱮ ᱚᱱᱟ ᱫᱟᱜ ᱢᱟᱹᱰᱤ ᱨᱮ ᱡᱮᱢᱚᱱ ᱵᱩᱞᱩᱝ ᱵᱚᱱ ᱮᱢᱟ ᱚᱱᱮ ᱚᱱᱠᱟᱭ ᱫᱟᱜ ᱮᱫ ᱛᱟᱦᱮᱫ ᱢᱮᱨᱚᱢ ᱵᱷᱤᱲᱠᱟ ᱫᱟᱭ ᱫᱚᱢᱮ ᱡᱳᱨ ᱢᱤᱫ ᱜᱷᱟᱹᱲᱤᱡ ᱠᱟᱛᱮ ᱫᱟᱜ ᱮᱫᱟᱭ ᱢᱤᱫ ᱜᱷᱟᱹᱲᱤᱡ ᱠᱟᱛᱮ ᱯᱷᱟᱠ ᱮᱫᱟᱭ
ᱟᱫᱚ ᱜᱚᱢᱠᱮᱻ ᱪᱟᱥ ᱠᱟᱹᱢᱤ ᱫᱚ ᱛᱟᱦᱞᱮ ᱯᱮ ᱫᱷᱩᱨᱟᱹᱣ ᱠᱟᱱᱟ ᱥᱮ ᱟᱹᱣᱨᱤ?
ᱜᱚᱝᱠᱮ ᱪᱟᱥ ᱠᱟᱹᱢᱤ ᱫᱚ ᱦᱟᱸᱜ ᱱᱤᱛᱳᱜ ᱦᱚᱸ ᱵᱟᱝ ᱮᱛᱚᱦᱚᱵ ᱦᱩᱭ ᱠᱟᱱᱟ ᱛᱚᱵᱮ ᱦᱟᱸᱜ ᱠᱷᱮᱛ ᱠᱚᱫᱚ ᱦᱟᱸᱜ ᱞᱮ ᱥᱤᱭᱮᱫᱟ ᱡᱟᱵᱚᱴ ᱫᱟᱞᱮ ᱮᱸᱜ ᱤᱛᱟᱹ ᱠᱚᱦᱚᱸ ᱟᱹᱰᱤ ᱛᱟᱭᱚᱢ ᱛᱮᱞᱮ ᱜᱤᱰᱤᱣ ᱠᱟᱫᱟ ᱛᱚ ᱟᱯᱷᱚᱨ ᱦᱩᱭ ᱠᱟᱱᱟ ᱛᱟᱦᱚᱞᱮ ᱦᱟᱸᱜ ᱤᱛᱟᱹ ᱵᱟᱝ ᱦᱟᱨᱟᱣ ᱠᱟᱱᱟ᱾ ᱦᱩᱰᱤᱧ ᱜᱮᱭᱟ ᱛᱟᱦᱚᱞᱮ ᱚᱱᱟ ᱵᱟᱝ ᱦᱟᱨᱟ ᱞᱮᱱᱠᱷᱟᱱ ᱦᱟᱸᱜ ᱵᱟᱝ ᱞᱮ ᱮᱛᱚᱦᱚᱵ ᱫᱟᱲᱮᱭᱟᱜ ᱠᱟᱱᱟ᱾ ᱦᱮᱸ ᱟᱯᱮ ᱛᱟᱦᱚᱞᱮ ᱯᱮ ᱮᱛᱚᱦᱚᱵ ᱠᱮᱫᱟ ᱥᱮ ᱟᱹᱣᱨᱤ ᱜᱚᱝᱠᱮ?
ᱟᱞᱮ ᱦᱚᱸ ᱜᱚᱝᱠᱮ ᱚᱱᱠᱟ ᱜᱮ ᱥᱤ ᱵᱟᱲᱟ ᱪᱟᱞᱟᱜ ᱠᱟᱱᱟ ᱵᱟᱹᱭᱦᱟᱹᱲ ᱠᱚᱫᱚ ᱮᱴᱟᱜ ᱥᱮᱫ ᱫᱚ ᱦᱟᱸᱜ ᱟᱹᱣᱨᱤ ᱞᱟᱜᱟᱜ-ᱟ᱾ ᱚᱠᱟ ᱞᱮᱠᱟ ᱫᱚ ᱫᱟᱜ ᱦᱚᱛᱚ ᱟᱹᱣᱨᱤᱭ ᱫᱟᱜᱟ
ᱦᱚᱭ ᱦᱚᱭ ᱦᱚᱭ
ᱦᱮᱸ ᱟᱫᱚ ᱜᱚᱝᱠᱮ ᱟᱯᱮ ᱫᱚᱻ ᱵᱚᱪᱷᱚᱨ ᱨᱮᱫᱚ ᱛᱤᱱ ᱫᱷᱟᱣ ᱯᱮ ᱪᱟᱥ ᱜᱮᱭᱟ ᱢᱤᱫ ᱫᱷᱟᱣ ᱥᱮ ᱵᱟᱨ ᱫᱷᱟᱣ?
ᱟᱞᱮ ᱫᱚ ᱦᱟᱸᱜ ᱜᱚᱝᱠᱮ ᱮ ᱥᱮᱨᱢᱟ ᱡᱟᱹᱲᱤ ᱟᱥᱛᱮᱜᱮ ᱛᱚ ᱛᱟᱦᱚᱞᱮ ᱦᱟᱸᱜ ᱚᱱᱠᱟ ᱞᱮᱠᱟᱱᱟᱜ ᱫᱟᱜ ᱠᱚ ᱨᱮᱱᱟᱜ ᱫᱚ ᱦᱟᱸᱜ ᱵᱮᱵᱚᱥᱛᱷᱟ ᱫᱚ ᱵᱟᱹᱱᱩᱜ ᱛᱟᱞᱮᱭᱟ ᱮᱸ ᱠᱟᱹᱴᱤᱡ ᱫᱚᱞᱮ ᱟᱱᱟᱴ ᱜᱮᱭᱟ ᱫᱟᱜ ᱛᱮᱫᱚ ᱦᱟᱸᱜ ᱦᱮᱸ ᱛᱟᱦᱚᱞᱮ ᱠᱷᱟᱱ ᱫᱚ ᱦᱟᱸᱜ ᱦᱩᱲᱩ ᱠᱚᱫᱚ ᱦᱟᱸᱜ ᱥᱮᱨᱢᱟ ᱨᱮᱫᱚ ᱢᱤᱫ ᱫᱷᱟᱣ ᱜᱮᱞᱮ ᱪᱟᱥᱟ ᱱᱚᱜ ᱚᱱᱟ ᱱᱤᱛᱚᱜ ᱦᱟᱸᱜ ᱵᱚᱨᱥᱟ ᱠᱟᱞ ᱨᱮ ᱦᱮᱸ ᱛᱟᱨᱯᱚᱨᱮ ᱦᱟᱸᱜ ᱮᱢᱱᱤ ᱫᱤᱱ ᱫᱚ ᱦᱟᱸᱜ ᱩᱛᱩ ᱠᱚᱛᱚ ᱞᱮ ᱨᱚᱦᱚᱭ ᱵᱟᱲᱟᱭ ᱜᱮᱭᱟ ᱢᱮᱱᱠᱷᱟᱱ ᱚᱸᱰᱮ ᱫᱚ ᱦᱟᱸᱜ ᱥᱮᱨᱢᱟ ᱡᱟᱹᱲᱤ ᱟᱥᱟᱵ ᱫᱚ ᱵᱟᱝ ᱛᱚ ᱚᱱᱟ ᱯᱩᱠᱷᱨᱤ ᱠᱚ ᱨᱮᱱᱟᱜ ᱫᱟᱜ ᱛᱮᱜᱮ ᱞᱮ ᱪᱟᱥᱟ
ᱚᱱᱟ ᱜᱷᱟᱸᱨᱚ ᱜᱷᱟᱸᱨᱚᱧᱡᱽ ᱨᱮ ᱡᱚᱢ ᱞᱮᱠᱟ ᱟᱲᱟᱜ ᱥᱟᱠᱟᱢ ᱠᱚᱫᱚ ᱯᱮ ᱪᱟᱥ ᱜᱮᱭᱟ ᱵᱟᱝ
ᱦᱳᱭ ᱦᱳᱭ ᱚᱱᱟ ᱠᱚᱫᱚ ᱦᱟᱸᱜ ᱦᱮᱸ ᱟᱫᱚ ᱠᱤ ᱠᱤ ᱟᱹᱠᱷᱨᱤᱧ ᱫᱚ ᱵᱟᱝ ᱦᱳ ᱜᱚᱝᱠᱮ ᱢᱟ ᱠᱤᱨᱤᱧ ᱫᱚ ᱦᱩᱭᱩᱜ- ᱜᱮᱭᱟ ᱟᱫᱚ ᱦᱟᱸᱜ ᱜᱷᱟᱸᱨᱚᱸᱡᱽ ᱨᱮ ᱪᱟᱞᱟᱣ ᱚᱱᱟ ᱫᱚ ᱦᱟᱸᱜ ᱢᱤᱫ ᱥᱤᱡᱤᱱ ᱨᱮᱛᱚ ᱟᱨ ᱥᱟᱨᱟ ᱜᱷᱟᱹᱲᱤᱡ ᱫᱚ ᱦᱟᱸᱜ ᱚᱱᱟ ᱫᱚ ᱵᱟᱝ ᱪᱟᱞᱟᱜ-ᱟ ᱦᱮᱸ
ᱛᱟᱦᱚᱞᱮ ᱜᱚᱝᱠᱮ ᱟᱯᱮ ᱫᱚ ᱚᱱᱠᱟ ᱪᱮᱫ ᱞᱮᱠᱟ ᱪᱟᱥ ᱠᱟᱹᱢᱤ ᱫᱚ ᱟᱯᱮ ᱫᱚ ᱥᱮᱨᱢᱟ ᱨᱮ ᱢᱤᱫ ᱫᱷᱟᱣ ᱥᱮ ᱵᱟᱨ ᱫᱷᱟᱣ?
ᱦᱚᱸ ᱜᱚᱝᱠᱮ ᱟᱞᱮ ᱦᱚᱸ ᱚᱱᱠᱟ ᱥᱮᱨᱢᱟ ᱨᱮ ᱢᱤᱫ ᱫᱷᱟᱣ ᱜᱮᱞᱮ ᱪᱟᱥ ᱜᱮᱭᱟ ᱥᱮᱨᱢᱟ ᱡᱟᱹᱲᱤ ᱵᱷᱚᱨᱥᱟ ᱜᱮ ᱟᱫᱚ ᱥᱚᱵᱡᱤ ᱠᱚᱫᱚ ᱞᱮ ᱪᱟᱥ ᱜᱮᱭᱟ ᱚᱱᱠᱟ ᱢᱟᱱᱮ ᱫᱟᱜ ᱨᱮᱱᱟᱜ ᱜᱟᱹᱰᱭᱟᱹ ᱠᱚ ᱢᱮᱱᱟᱜ ᱟᱠᱟᱫᱟ ᱢᱟᱨᱟᱝ ᱧᱚᱜ ᱜᱮᱭᱟ ᱟᱫᱚ ᱚᱱᱟ ᱞᱟᱛᱟᱨ ᱠᱚᱨᱮ ᱠᱷᱮᱛ ᱠᱚ ᱢᱮᱱᱟᱜ ᱠᱟᱫᱟ ᱚᱱᱟ ᱠᱚᱨᱮ ᱜᱮ ᱢᱟᱱᱮ ᱚᱲᱟᱜ ᱡᱚᱢ ᱞᱮᱠᱟ ᱫᱚ ᱥᱚᱵᱡᱤ ᱫᱚᱞᱮ ᱪᱟᱥᱟ
ᱟᱪᱪᱷᱟ ᱦᱳᱭ ᱦᱳᱭ ᱟᱹᱰᱤ ᱱᱟᱯᱟᱭ ᱦᱮᱸ ᱟᱵᱚ ᱵᱚᱱ ᱢᱟᱱᱮ ᱱᱤᱡᱮ ᱛᱮ ᱪᱟᱥ ᱞᱮᱠᱷᱟᱱ ᱫᱚ ᱠᱟᱹᱴᱤᱡ ᱫᱚᱠᱟᱱ ᱠᱷᱚᱱ ᱦᱚᱸ ᱠᱤᱨᱤᱧ ᱟᱹᱠᱷᱨᱤᱧ ᱠᱷᱚᱱ ᱫᱚ ᱢᱟᱱᱮ ᱮᱸ ᱱᱤᱛᱚᱜ ᱧᱮᱞᱚᱜ ᱠᱟᱱᱟ ᱫᱚᱠᱟᱱ ᱨᱮ ᱦᱟᱛᱟᱣ ᱠᱚᱨᱛᱮ ᱜᱮᱞᱮ ᱜᱚᱱᱚᱝ ᱦᱚᱸ ᱫᱚᱢᱮ ᱡᱟᱹᱥᱛᱤ ᱠᱚ ᱦᱟᱛᱟᱣ ᱮᱫᱟ ᱦᱮᱸ ᱟᱹᱰᱤ ᱜᱟᱱ ᱟᱵᱚᱣᱟᱜ ᱜᱮ ᱮᱴᱠᱮᱴᱚᱬᱮ ᱠᱷᱚᱱ ᱵᱚᱱ ᱵᱟᱧᱪᱟᱜ-ᱟ᱾
ᱦᱳᱭ ᱦᱳᱭ ᱦᱳᱭ
ᱜᱷᱟᱨᱚᱸᱧᱡᱽ ᱪᱟᱞᱟᱣ ᱞᱮᱠᱟ ᱡᱟᱦᱟᱱᱟᱜ ᱡᱚᱫᱤ ᱵᱚᱱ ᱠᱚᱨᱟᱣ ᱫᱟᱲᱮᱭᱟᱜ-ᱟ ᱟᱵᱚᱣᱟᱜ ᱜᱮ ᱥᱩᱵᱤᱫᱷᱟᱜ-ᱟ᱾
ᱛᱚᱵᱮ ᱜᱚᱝᱠᱮ ᱦᱮᱸ ᱱᱤᱡᱮᱛᱮ ᱟᱨᱡᱟᱣᱟᱜ ᱡᱚᱢ ᱫᱚ ᱵᱷᱟᱜᱤ ᱜᱮᱭᱟ ᱛᱤᱦᱤᱧ ᱜᱟᱯᱟ ᱡᱟ ᱵᱟᱡᱟᱨ ᱨᱮ ᱮᱸ ᱤᱭᱟᱹ ᱫᱚ ᱡᱟᱥᱛᱤ ᱨᱟᱥᱟᱭᱱᱤᱠ ᱥᱟᱨ ᱠᱚ ᱟᱸ ᱠᱮᱢᱤᱠᱮᱞ ᱠᱚ ᱞᱟᱜᱟᱣᱟᱜ ᱠᱟᱱᱟ ᱚᱱᱟ ᱡᱚᱢ ᱠᱟᱛᱮᱜ ᱟᱹᱰᱤ ᱜᱟᱱ ᱦᱚᱲᱢᱚ ᱵᱟᱹᱲᱤᱡᱚᱜ ᱠᱟᱱᱟ᱾
ᱦᱮᱸ ᱡᱟᱦᱟᱸ ᱵᱟᱡᱟᱨ ᱨᱮ ᱧᱟᱢᱚᱜ ᱠᱟᱱᱟ ᱚᱱᱟ ᱦᱚᱸ ᱵᱟᱫᱟᱢ ᱨᱩᱢ ᱨᱮᱱᱟᱜ ᱟᱹᱰᱤ ᱡᱟᱹᱥᱛᱤ ᱠᱚ ᱮᱢᱟᱜ ᱠᱟᱱᱟ ᱥᱮ ᱩᱱᱠᱩ ᱦᱚᱸ ᱟᱠᱚᱣᱟᱜ ᱤᱭᱟᱹ ᱠᱚ ᱧᱮᱞ ᱫᱟ ᱮᱸᱜ ᱪᱮᱠᱟ ᱛᱮ ᱟᱞᱮ ᱵᱮᱥᱤ ᱠᱟᱹᱣᱰᱤ ᱞᱮ ᱟᱨᱡᱟᱣ ᱫᱟᱲᱮᱣᱟᱜ-ᱟ ᱦᱮᱸ ᱟᱨ ᱟᱵᱚ ᱛᱮᱜᱮ ᱡᱟᱸᱦᱜ ᱵᱚᱱ ᱠᱚᱨᱟᱣᱟ ᱚᱱᱟ ᱠᱷᱟᱱ ᱫᱚ ᱩᱱᱟᱹᱜ ᱜᱟᱱ ᱨᱟᱱ ᱢᱩᱨᱜᱟᱱ ᱫᱚ ᱵᱟᱵᱚᱱ ᱮᱢᱟᱜ ᱠᱟᱱᱟ ᱦᱮᱸ ᱟᱨ ᱛᱟᱦᱚᱞᱮ ᱠᱷᱟᱱ ᱫᱚ ᱩᱱᱟᱹᱜ ᱜᱟᱱ ᱫᱚ ᱨᱚᱜ ᱵᱟᱡᱟᱨ ᱦᱚᱸ ᱵᱟᱝ ᱡᱚᱴᱟᱣ ᱟᱵᱚᱱᱟ ᱵᱟᱡᱟᱨ ᱨᱮᱱᱟᱜ ᱡᱟᱦᱟᱸ ᱛᱤᱱᱟᱹᱜ ᱦᱟᱛᱟᱣ ᱠᱟ- ᱛᱮᱜ ᱵᱚᱱ ᱡᱚᱢᱟ ᱩᱱᱟᱹᱜ ᱜᱮ ᱤᱥᱤ ᱱᱮᱛᱟᱨ ᱫᱚ ᱧᱮᱞᱚᱜ ᱠᱟᱱᱟ ᱨᱳᱜᱽ ᱵᱤᱫᱷᱤ ᱠᱚ ᱫᱚᱢᱮ ᱟᱨᱡᱟᱣ ᱟᱵᱚᱱ ᱠᱟᱱᱟ
ᱟᱨ ᱜᱚᱝᱠᱮ ᱛᱟᱦᱚᱞᱮ ᱦᱮᱸ ᱞᱟᱹᱭ ᱢᱮ ᱢᱟ
ᱞᱟᱹᱭᱵᱤᱱ ᱞᱟᱹᱭᱵᱤᱱ ᱟᱵᱤᱱ
ᱟᱨ ᱚᱲᱟᱜ ᱠᱚᱨᱮ ᱫᱚ ᱛᱟᱦᱚᱞᱮ ᱡᱚᱛᱚ ᱜᱮ ᱱᱟᱯᱟᱭ ᱜᱮᱭᱟ ᱠᱚ ᱛᱚ
ᱦᱮᱸ ᱮᱠᱷᱚᱱ ᱫᱚ ᱱᱟᱯᱟᱭ ᱜᱮ ᱢᱮᱱᱟᱜ ᱟᱠᱟᱫ ᱠᱚᱣᱟ ᱚᱲᱟᱜ ᱠᱚᱨᱮ ᱦᱚᱸ
ᱦᱳᱭ ᱦᱳᱭ ᱚᱱᱟᱜᱮ ᱜᱮᱠᱚ ᱟᱹᱰᱤ ᱱᱟᱯᱟᱭ
ᱱᱚᱜ-ᱚᱭ ᱡᱮ ᱟᱵᱚᱣᱟᱜ ᱦᱩᱞ ᱢᱟᱦᱟ ᱫᱚ ᱟᱯᱮᱥᱮᱫ ᱚᱱᱛᱮ ᱫᱚ ᱪᱮᱫ ᱞᱮᱠᱟ ᱯᱮ ᱢᱟᱱᱟᱣ ᱠᱮᱫᱟ
ᱦᱳᱭ ᱜᱚᱝᱠᱮ ᱢᱟᱱᱟᱣ ᱫᱚ ᱦᱩᱭᱮᱱ ᱜᱮᱭᱟ ᱦᱟᱸᱜ ᱟᱨ ᱱᱤᱭᱟᱹ ᱵᱟᱨ ᱫᱚ ᱦᱟᱸᱜ ᱱᱚᱝᱠᱟ ᱦᱩᱭ ᱠᱟᱱᱟ ᱟᱛᱩ ᱨᱮᱜᱮ ᱦᱟᱸᱜ ᱦᱮᱸ ᱢᱤᱫᱴᱮᱱ ᱦᱟᱸᱜ ᱢᱟᱨᱟᱝᱵᱟ ᱦᱚᱲ ᱠᱟᱹᱴᱤᱡ ᱮ ᱵᱚᱸᱜᱟ ᱛᱟᱞᱟᱭᱮᱱ ᱛᱟᱞᱮᱭᱟ
ᱦᱩᱞ ᱢᱟᱦᱟ ᱞᱟᱦᱟ ᱫᱤᱱ ᱜᱮ ᱦᱟᱸᱜ ᱛᱟᱦᱟᱞᱮ ᱠᱷᱟᱱ ᱫᱚ ᱦᱟᱸᱜ ᱟᱞᱮ ᱢᱟ ᱦᱟᱸᱜ ᱱᱚᱰᱮ ᱢᱟ- ᱡᱚᱛᱚ ᱢᱟᱱᱮ ᱮᱻ ᱛᱚ ᱟᱛᱩ ᱨᱮᱫᱚ ᱦᱟᱸᱜ ᱢᱤᱫ ᱯᱟᱹᱨᱤᱥ ᱨᱮᱱ ᱦᱚᱲ ᱜᱮ ᱦᱟᱸᱜ ᱵᱮᱥᱤ ᱢᱮᱱᱟᱜ ᱠᱟᱜ ᱞᱮᱭᱟ ᱦᱮᱸ ᱟᱨ ᱛᱟᱦᱞᱮ ᱟᱞᱮ ᱯᱟᱹᱨᱤᱥ ᱨᱮᱱ ᱜᱮ ᱦᱚᱲᱮ ᱵᱚᱸᱜᱟ ᱛᱟᱞᱟᱭᱮᱱᱟᱭ ᱦᱮᱸ
ᱛᱟᱦᱚᱞᱮ ᱠᱷᱟᱱ ᱫᱚ ᱦᱟᱸᱜ ᱩᱱ ᱮᱠᱴᱟ ᱫᱚ ᱦᱟᱸᱜ ᱡᱟᱦᱟᱸ ᱩᱭᱦᱟᱹᱨ ᱦᱩᱭ ᱞᱮᱱᱟ ᱦᱮᱸ ᱚᱱᱠᱟ ᱫᱚ ᱦᱟᱸᱜ ᱫᱚᱢᱮ ᱮᱠᱴᱟ ᱫᱚ ᱵᱟᱝ ᱦᱩᱭ ᱞᱮᱱᱟ ᱛᱚᱵᱮ ᱦᱮᱸ ᱦᱩᱭᱮᱱ ᱜᱮᱭᱟ ᱵᱷᱟᱞᱤᱤ ᱜᱮ ᱦᱩᱭᱱᱟ
ᱦᱚᱸ ᱱᱚᱝᱠᱟ ᱫᱩᱠ ᱵᱤᱯᱚᱫ ᱯᱟᱲᱟᱜ ᱠᱷᱟᱱ ᱫᱚ ᱢᱟᱱᱮ ᱠᱚᱨᱟᱣ ᱨᱮᱱᱟᱜ ᱪᱮᱫ ᱦᱚᱸ ᱵᱟᱝ ᱛᱟᱦᱮᱸᱱᱟ
ᱦᱳᱭ ᱦᱳᱭ
ᱫᱩᱠ ᱵᱤᱯᱚᱫ ᱫᱚ ᱵᱟᱵᱮᱱ ᱧᱮᱞ ᱠᱟᱡᱮᱱ ᱢᱟᱱᱮ ᱱᱤᱱ ᱫᱤᱱ ᱦᱤᱞᱚᱜ ᱦᱩᱭᱩᱜ-ᱟ ᱥᱮ ᱛᱤᱥ ᱫᱤᱱ
ᱦᱳᱭ ᱦᱳᱭ ᱛᱟᱦᱚᱞᱮ ᱜᱚᱝᱠᱮ ᱟᱯᱮ ᱫᱚ ᱪᱮᱫ ᱞᱮᱠᱟ ᱯᱮ ᱢᱟᱱᱟᱣ ᱜᱮᱭᱟ ᱚᱱᱛᱮ ᱦᱩᱞ ᱢᱟᱦᱟ ᱫᱚ
ᱵᱮᱥᱤ ᱫᱚ ᱜᱚᱢᱠᱮ ᱟᱞᱮ ᱟᱹᱛᱩ ᱨᱮᱫᱚ ᱞᱮ ᱢᱟᱱᱟᱣ ᱜᱮᱭᱟ ᱡᱟᱠ ᱡᱚᱢᱚᱠ ᱥᱟᱹᱦᱤᱡ ᱜᱮᱭᱟ ᱞᱟᱦᱟ ᱵᱚᱪᱷᱚᱨ ᱦᱚᱸ ᱡᱟᱠ ᱡᱚᱢᱚᱠ ᱥᱟᱦᱤᱡ ᱜᱮᱞᱮ ᱢᱟᱱᱟᱣ ᱞᱮᱫᱟ ᱱᱤᱭᱟᱹ ᱵᱟᱨ ᱦᱚᱸ ᱢᱳᱴᱟᱢᱩᱴᱤ ᱦᱮᱸ ᱚᱲᱟᱜ ᱨᱮ ᱫᱚ ᱱᱤᱭᱟᱹ ᱵᱟᱨ ᱫᱚ ᱵᱟᱝᱞᱤᱧ ᱛᱟᱦᱮᱸ ᱠᱟᱱᱟ ᱵᱟᱨᱦᱮ ᱥᱮᱫ ᱞᱤᱧ ᱛᱟᱦᱮᱸ ᱠᱟᱱᱟ ᱟᱫᱚ ᱥᱳᱥᱟᱞ ᱢᱤᱰᱤᱭᱟ ᱠᱚᱨᱮ ᱧᱮᱞ ᱵᱟᱲᱟ ᱦᱩᱭᱱᱟ ᱢᱟᱱᱟᱣ ᱟᱠᱟᱜ ᱜᱮᱭᱟ ᱠᱚ
ᱦᱳᱭ ᱦᱳᱭ ᱦᱳᱭ ᱦᱮᱸ
ᱟᱫᱚ ᱧᱮᱞ ᱢᱮ ᱜᱚᱝᱠᱮ ᱢᱟᱱᱟᱣ ᱠᱚᱦᱚᱸ ᱱᱚᱣᱟ ᱫᱚ ᱞᱟᱹᱠᱛᱤ ᱠᱟᱱᱟ ᱡᱮᱦᱮᱛᱩ ᱩᱱᱠᱩ ᱠᱷᱟᱹᱛᱤᱨ ᱟᱱᱛᱮ ᱟᱵᱚ ᱱᱤᱛᱚᱜ ᱱᱟᱯᱟᱭ ᱵᱟᱨ ᱦᱮᱸ ᱯᱷᱩᱨᱜᱟᱹᱞ ᱥᱟᱺᱦᱤᱡ ᱢᱮᱱᱟᱜ ᱵᱚᱱᱟ ᱛᱟᱦᱮᱸ ᱫᱟᱲᱮᱭᱟᱜ ᱠᱟᱱᱟ ᱵᱚᱱ
ᱦᱳᱭ ᱦᱳᱭ ᱟᱨ ᱚᱱ ᱱᱚᱣᱟ ᱢᱤᱫᱴᱮᱱ ᱠᱟᱛᱷᱟ ᱠᱟᱱᱟ ᱜᱚᱝᱠᱮ ᱢᱟᱱᱮ ᱪᱮᱫ ᱞᱮᱠᱟ ᱟᱵᱚ ᱡᱟᱦᱟᱸ ᱠᱚᱨᱮ ᱜᱮᱵᱚᱱ ᱛᱟᱦᱮᱱ ᱟᱞᱤᱧ ᱫᱚ ᱞᱤᱧ ᱞᱟᱹᱭᱟ ᱚᱱᱟ ᱠᱚ ᱫᱤᱱ ᱨᱮᱫᱚ ᱢᱟᱱᱮ ᱪᱷᱩᱴᱤ ᱠᱚ ᱡᱟᱦᱟᱸᱭ ᱡᱩᱫᱟ ᱠᱟᱹᱢᱤ ᱠᱚᱨᱮ ᱢᱮᱱᱟᱜ ᱵᱤᱱᱟ ᱥᱚᱨᱠᱟᱨᱤ ᱪᱟᱹᱠᱨᱤᱭᱟ ᱵᱮᱱ ᱥᱮ ᱪᱮᱫ ᱞᱮᱠᱟ ᱡᱟᱦᱟᱸᱱᱟᱜ ᱜᱮ ᱚᱱᱟ ᱠᱚᱫᱚ ᱚᱠᱛᱚ ᱩᱰᱩᱝ ᱠᱟᱛᱮᱫ ᱦᱮᱡ ᱫᱚᱨᱠᱟᱨ ᱠᱟᱱᱟ ᱠᱟᱨᱚᱱ ᱟᱵᱚᱣᱟᱜ ᱡᱟᱦᱟᱸ ᱛᱤᱱᱟᱹᱜ ᱱᱚᱝᱠᱟᱱᱟᱜ ᱤᱭᱟᱹ ᱢᱮᱱᱟᱜ ᱛᱟᱵᱚᱱᱟ ᱦᱩᱞ ᱢᱟᱦᱟ ᱥᱮ ᱯᱟᱹᱨᱥᱤ ᱡᱤᱛᱠᱟᱹᱨ ᱢᱟᱦᱟ ᱦᱮᱸ ᱟᱵᱚᱣᱟᱜ ᱵᱟᱦᱟ ᱥᱚᱨᱚᱦᱟᱭ ᱯᱚᱨᱚᱵᱽ ᱠᱚ ᱱᱚᱣᱟ ᱠᱚᱫᱚ ᱮᱠᱟᱞ ᱢᱟᱱᱟᱣ ᱫᱚᱨᱠᱟᱨ ᱠᱟᱱᱟ ᱱᱚᱣᱟ ᱠᱚ ᱡᱩᱫᱤ ᱵᱟᱝᱵᱚᱱ ᱢᱟᱱᱟᱣ ᱠᱷᱟᱱ ᱢᱟᱱᱮ ᱪᱤᱠᱟᱹᱜᱼᱟ ᱟᱵᱚ ᱟᱵᱚ ᱨᱮᱱ ᱦᱟ ᱯᱚᱨᱮ ᱛᱟᱭᱚᱢ ᱛᱮᱫ ᱨᱮ ᱱᱟᱦᱟᱜ ᱡᱟᱦᱟᱸᱭ ᱠᱚ ᱦᱤᱡᱩᱜ ᱠᱚᱣᱟ ᱦᱮᱸ ᱩᱱᱠᱩ ᱩᱱᱠᱩ ᱦᱚᱸ ᱵᱟᱵᱚᱱ ᱪᱮᱫ ᱫᱟᱲᱮ ᱟᱠᱚᱣᱟ ᱫᱤᱭᱮ ᱟᱵᱚᱣᱟᱜ ᱩᱯᱨᱩᱢ ᱩᱯᱨᱩᱢ ᱛᱟᱦᱮᱸᱦᱚᱸ ᱢᱟᱱᱮ ᱵᱟᱢ ᱩᱯᱨᱩᱢ ᱦᱚᱸ ᱵᱟᱝ ᱛᱟᱦᱮᱱ ᱛᱟᱵᱚᱱᱟ ᱱᱚᱝᱠᱟ ᱨᱮᱫᱚ ᱟᱵᱚ ᱡᱩᱫᱤ ᱱᱚᱣᱟ ᱠᱚ ᱵᱟᱵᱚᱱ ᱢᱟᱱᱟᱣᱟ ᱦᱮᱸ ᱟᱵᱚᱣᱟᱜ ᱢᱤᱫᱴᱮᱱ ᱩᱯᱨᱩᱢ ᱵᱟᱝ ᱛᱟᱦᱮᱱ ᱛᱟᱵᱚᱱᱟ ᱟᱵᱚᱣᱟᱜ ᱛᱮᱜᱮ ᱟᱵᱚ ᱵᱚᱱ ᱟᱸᱫᱚᱜᱼᱟ
ᱦᱮᱸ ᱟᱵᱩ ᱥᱟᱱᱛᱟᱲ ᱫᱚ ᱮᱠᱪᱩᱞᱤ ᱢᱟᱱᱮ ᱥᱟᱱᱛᱟᱲᱟᱜ ᱩᱯᱨᱩᱢ ᱜᱮ ᱦᱩᱭᱩᱜ ᱠᱟᱱᱟ ᱮᱱᱮᱡ ᱥᱮᱨᱮᱧ ᱞᱟᱹᱭ ᱞᱟᱠ ᱞᱟᱠᱪᱟᱨ ᱥᱮᱨᱣᱟ ᱨᱮᱱᱟᱜ ᱚᱱᱟ ᱜᱮ ᱟᱵᱚ ᱫᱚ ᱵᱷᱮᱜᱟᱨ ᱟᱠᱟᱫ ᱵᱚᱱᱟ ᱠᱚ ᱢᱟᱱᱮ ᱵᱷᱮᱜᱟᱨ ᱜᱮᱛᱟ ᱵᱚᱱᱟ ᱚᱱᱟᱜᱮ ᱟᱵᱚᱣᱟᱜ ᱩᱯᱨᱩᱢ ᱟᱹᱞᱤᱧ ᱦᱚᱸ ᱚᱱᱟ ᱟᱹᱰᱤ ᱦᱮᱸ ᱞᱟᱹᱭᱵᱤᱱ
ᱢᱮᱱ ᱱᱚᱣᱟ ᱠᱚ ᱵᱟᱵᱚᱱ ᱥᱟᱵ ᱫᱚᱦᱚ ᱞᱮᱠᱷᱟᱱ ᱟᱵᱚ ᱛᱮᱜᱮ ᱟᱵᱚᱵᱚᱱ ᱟᱫᱚᱜᱼᱟ ᱡᱮᱢᱚᱱ ᱜᱩᱨᱩ ᱜᱚᱝᱠᱮ ᱫᱚᱹᱭ ᱞᱟᱹᱭ ᱠᱟᱫᱟᱭ ᱥᱮ
ᱦᱮ ᱦᱮ ᱟᱰᱤ ᱫᱟᱢᱟᱱ ᱠᱟᱛᱷᱟ ᱜᱮᱭ ᱞᱟᱹᱭ ᱟᱠᱟᱫᱟ ᱛᱟᱯᱚᱨᱮ ᱦᱳᱭ ᱦᱳᱭ ᱛᱟᱯᱚᱨᱮ ᱧᱮᱞ ᱵᱮᱱ ᱜᱚᱢᱠᱮ ᱦᱮᱸ ᱟᱭᱢᱟ ᱦᱚᱲ ᱜᱮ ᱟᱵᱚᱣᱟᱜ ᱠᱟᱪᱟᱛᱮ ᱠᱟᱪᱟ ᱠᱟᱪᱟ ᱡᱟᱦᱟᱸᱭ ᱜᱮ ᱫᱷᱩᱛᱤ ᱰᱮᱸᱜᱟᱭᱟ ᱩᱱᱤᱜᱮ ᱧᱮᱞᱟᱢ ᱥᱟᱱᱛᱟᱲ ᱞᱮᱠᱟᱭ ᱧᱮᱞᱚᱜᱼᱟ ᱵᱟᱝ ᱰᱨᱮᱥ ᱠᱚᱫᱚ ᱟᱹᱞᱤᱧ ᱦᱚᱸ ᱟᱹᱰᱤ ᱫᱩᱠ ᱞᱤᱧ ᱵᱩᱡ ᱠᱮᱫᱟ ᱱᱤᱭᱟᱹ ᱵᱟᱨ ᱦᱮᱸ ᱚᱱᱠᱟ ᱞᱮᱠᱟ ᱵᱟᱞᱤᱧ ᱥᱮᱴᱮᱨ ᱫᱟᱲᱮᱭᱟᱫᱟ ᱟᱛᱳ ᱨᱮ ᱚᱱᱠᱟ ᱞᱮᱠᱟ ᱦᱮᱸ ᱵᱤᱱᱤᱰ ᱛᱟᱦᱮᱸ ᱠᱟᱱ ᱛᱟᱞᱤᱧᱟ ᱛᱟᱯᱚᱨᱮ ᱚᱱᱟ ᱠᱷᱟᱹᱛᱤᱨ ᱛᱮ ᱚᱱᱟ ᱛᱟᱭᱚᱢ ᱫᱤᱱ ᱦᱚᱸ ᱚᱱᱟ ᱞᱟᱦᱟ ᱫᱤᱱ ᱦᱚᱸ, ᱚᱱᱟ ᱠᱷᱟᱛᱤᱨ
ᱦᱳᱭ, ᱦᱳᱭ ᱦᱳᱭ ᱜᱚᱝᱠᱮ ᱟᱫᱚ ᱦᱟᱜ ᱵᱤᱱᱤᱴ ᱠᱚᱦᱚᱸ ᱛᱚ ᱚᱸᱰᱮ ᱦᱚᱸᱛᱚ ᱥᱮᱴᱮᱨᱚᱜ ᱫᱚ ᱞᱟᱹᱠᱛᱤ ᱮᱠᱟᱞ ᱜᱮ ᱞᱟᱹᱠᱛᱤ ᱠᱟᱱᱟ ᱦᱮᱸ ᱚᱱᱟ ᱠᱚᱦᱚᱸ ᱵᱟᱝ ᱥᱮᱴᱮᱨ ᱞᱮᱱᱠᱷᱟᱱ ᱫᱚ ᱵᱟᱝ ᱜᱟᱱᱚᱜᱼᱟ
ᱟᱫᱚ ᱥᱮ ᱟᱵᱚ ᱱᱚᱣᱟ ᱡᱟᱱᱟᱢ ᱟᱲᱟᱝ ᱫᱚ ᱪᱮᱫ ᱞᱮᱠᱟ ᱯᱟᱥᱱᱟᱣ ᱟᱠᱟᱱ ᱛᱟᱵᱚᱱᱟ
ᱡᱟᱱᱟᱢ ᱟᱲᱟᱝ ᱫᱚ ᱦᱟᱸᱜ ᱜᱚᱢᱠᱮ ᱮ ᱟᱞᱮ ᱥᱮᱱ ᱫᱚ ᱦᱟᱸᱜ ᱴᱷᱤᱠ ᱜᱮ ᱪᱟᱞᱟᱜ ᱠᱟᱱᱟ ᱵᱮᱥ ᱞᱮᱠᱟ ᱛᱮᱜᱮ ᱟᱫᱚ ᱱᱚᱝᱠᱟ ᱦᱩᱭᱩᱜ ᱠᱟᱱᱟ ᱜᱚᱝᱠᱮ ᱟᱞᱮ ᱥᱮᱱ ᱫᱚ ᱦᱟᱸᱜ ᱟᱵᱚ ᱨᱮᱱ ᱟᱵᱚ ᱦᱚᱲ ᱯᱹᱟᱨᱤᱥ ᱨᱮᱱ ᱦᱚᱲ ᱫᱚ ᱦᱟᱜ ᱠᱟᱹᱴᱤᱡ ᱢᱟᱱᱮ ᱟᱛᱳ ᱴᱚᱞᱟ ᱠᱚᱦᱚᱸ ᱠᱟᱹᱴᱤᱡ ᱠᱚᱢ ᱜᱮᱭᱟ ᱫᱚᱢᱮ ᱵᱟᱹᱱᱩᱜ ᱠᱟᱫᱟ ᱦᱮᱸ ᱮᱴᱟᱜ ᱯᱟᱹᱨᱥᱤ ᱨᱮᱱ ᱢᱮᱱᱟᱜ ᱠᱚᱣᱟ ᱛᱚ ᱢᱚᱴᱟᱢᱩᱴᱤ ᱠᱚᱢ ᱜᱮ ᱨᱮᱦᱚᱸ ᱜᱚᱝᱠᱮ ᱡᱟᱦᱟᱸ ᱨᱮᱜᱮ ᱢᱳᱲ ᱨᱮ ᱛᱟᱯᱚᱨᱮ ᱚᱲᱟᱜ ᱠᱚᱨᱮ ᱢᱟ ᱦᱳᱭᱳᱜ ᱠᱟᱱ ᱜᱮᱭᱟ ᱢᱳᱲ ᱠᱚᱨᱮ ᱦᱚᱸ ᱡᱟᱦᱟᱸ ᱠᱚᱨᱮ ᱜᱮ ᱪᱟᱞᱟᱜ ᱡᱟᱱᱟᱢ ᱯᱟᱹᱨᱤᱥ ᱛᱟᱵᱚᱱ ᱵᱷᱟᱞᱮ ᱜᱮ ᱯᱟᱥᱱᱟᱣ ᱠᱟᱱᱟ ᱟᱨ ᱩᱱᱠᱩ ᱦᱚᱸ ᱠᱟᱹᱴᱤᱡ ᱠᱟᱹᱴᱤᱡ ᱮᱴᱟᱜ ᱯᱟᱹᱨᱥᱤ ᱨᱮᱱ ᱦᱚᱲ ᱠᱚᱦᱚ
ᱦᱩᱸ ᱟᱫᱚ ᱜᱚᱝᱠᱮ ᱧᱮᱞ ᱵᱮᱱ ᱟᱵᱚ ᱟᱹᱛᱩ ᱩᱱᱫᱤᱱ ᱫᱚ ᱚᱱᱠᱟ ᱞᱮᱠᱟ ᱫᱚ ᱵᱟᱝ ᱢᱟᱱᱮ ᱮᱴᱟᱜ ᱯᱟᱹᱨᱤᱥ ᱞᱮᱠᱟ ᱫᱚ ᱩᱱᱫᱤᱱ ᱠᱷᱚᱱᱟᱜ ᱫᱚ ᱵᱟᱝ ᱪᱟᱹᱞᱩ ᱠᱟᱱ ᱛᱟᱵᱚᱱᱟ ᱱᱚᱜ-ᱚᱭ ᱠᱚᱭᱮᱠ ᱵᱚᱪᱷᱚᱨ ᱜᱮ ᱦᱳᱭ ᱜᱚᱜ ᱠᱟᱱᱟ, ᱟᱫᱚ ᱧᱮᱞ ᱢᱮ ᱵᱟᱹᱭ ᱵᱟᱹᱭ ᱛᱮ ᱟᱫᱚ ᱱᱤᱛ ᱫᱚ ᱦᱟᱸᱜ ᱪᱟᱹᱞᱩ ᱪᱟᱞᱟᱜᱼᱟ ᱚᱱᱟ ᱫᱟᱨᱮ ᱞᱮᱠᱟ ᱨᱮᱦᱮᱫ ᱦᱚᱸ ᱵᱷᱤᱛᱤᱨ ᱥᱮ ᱦᱟᱨᱟ ᱪᱟᱞᱟᱜᱼᱟ ᱥᱮ ᱫᱟᱨᱮ ᱦᱚᱸ ᱪᱮᱛᱟᱱ ᱥᱮᱫ ᱦᱟᱨᱟ ᱪᱟᱞᱟᱜᱼᱟ
ᱛᱟᱯᱚᱨᱮ ᱦᱩᱭᱩᱜ ᱦᱟᱸᱜ ᱱᱤᱛᱚᱜ ᱱᱚᱣᱟ ᱡᱮᱜᱮᱛ ᱵᱤᱫᱽᱫᱟᱹᱜᱟᱲ ᱠᱚᱨᱮ ᱦᱟᱸᱜ ᱜᱚᱴᱟ ᱦᱟᱸᱜ ᱟᱵᱚᱣᱟᱜ ᱡᱟᱱᱟᱢ ᱯᱟᱹᱨᱥᱤ ᱡᱟᱦᱟᱸ ᱛᱮ ᱚᱱᱟ ᱫᱚ ᱦᱟᱸᱜ ᱱᱤᱛᱚᱜ ᱜᱚᱴᱟ ᱠᱚ ᱥᱮᱞᱮᱫ ᱫᱟ ᱛᱚ ᱛᱟᱦᱞᱮ ᱱᱤᱛᱚᱜ ᱟᱥᱛᱮ ᱦᱚᱲ ᱠᱚ ᱵᱩᱡᱽ ᱫᱟ ᱵᱟᱝ ᱟᱨ ᱢᱤᱫᱴᱮᱱ ᱟᱵᱚᱣᱟᱜ ᱢᱤᱫᱴᱟᱝ ᱜᱚ ᱯᱟᱹᱨᱥᱤ ᱢᱮᱱᱟᱜ ᱠᱟᱫᱟ ᱵᱷᱮᱜᱟᱨ
ᱦᱳᱭ ᱦᱳᱭ ᱦᱳᱭ ᱠᱚᱞᱮᱡᱽ ᱠᱚᱦᱚᱸ ᱛᱚ ᱟᱭᱢᱟ ᱞᱮᱠᱟ ᱢᱚᱴᱟᱢᱩᱴᱤ ᱵᱟᱨ ᱯᱮ ᱴᱷᱮᱱ ᱫᱚ ᱪᱟᱹᱞᱩ ᱠᱟᱱᱟ ᱛᱟᱯᱚᱨᱮ ᱡᱮᱜᱮᱛ ᱵᱤᱫᱽᱫᱟᱹᱜᱟᱲ ᱠᱚᱨᱮ ᱦᱚᱸ ᱢᱚᱴᱟᱢᱩᱴᱤ ᱯᱮ ᱯᱷᱩᱢ ᱴᱷᱮᱱ ᱫᱚ ᱪᱟᱞᱩ ᱟᱠᱟᱱᱟ
ᱦᱳᱭ ᱦᱳᱭ ᱦᱳᱭ ᱟᱫᱚ ᱦᱟᱸᱜ ᱧᱮᱞ ᱠᱮᱫᱟᱞᱤᱧ ᱟᱹᱞᱤᱧ ᱟᱹᱰᱤ ᱜᱟᱱ ᱡᱮᱜᱮᱛ ᱵᱤᱫᱽᱫᱟᱹᱜᱟᱲ ᱨᱮᱜᱮ ᱦᱟᱸᱜ ᱢᱮᱱᱟᱜ ᱠᱟᱫᱟ ᱦᱮᱸ ᱟᱫᱚ ᱠᱚᱞᱮᱡᱽ ᱠᱚᱨᱮ ᱫᱚ ᱦᱟᱜ ᱩᱱᱟᱹᱜ ᱫᱚ ᱵᱟᱝ ᱧᱮᱞ ᱦᱳᱭ ᱡᱮᱜᱮᱛ ᱵᱤᱫᱽᱫᱟᱹᱜᱟᱲ ᱨᱮᱱᱟᱜ ᱤᱭᱟᱹ ᱨᱮ ᱛᱤᱱᱟᱹᱜ ᱜᱟᱱ ᱢᱮᱱᱟᱜ ᱠᱟᱫᱟ ᱠᱚᱞᱮᱡᱽ ᱦᱟᱸᱜ ᱮ
ᱦᱩᱸ ᱦᱩᱸ
ᱧᱮᱞ ᱦᱳᱭᱳᱜ ᱠᱟᱱᱟ ᱟᱭᱢᱟ ᱜᱟᱱ ᱦᱟᱸᱜ ᱟᱵᱚ ᱡᱚᱛᱚ ᱡᱮᱜᱮᱛ ᱵᱤᱨᱫᱟᱹᱜᱟᱲ ᱨᱮᱜᱮ ᱦᱟᱸᱜ ᱥᱮᱞᱮᱫᱚᱜ ᱢᱚᱱᱮ ᱦᱩᱭᱩᱜ ᱠᱟᱱᱟ ᱦᱟᱸᱜ ᱡᱚᱛᱚ ᱜᱮ ᱦᱟᱸᱜ ᱜᱚᱴᱟ ᱜᱮ ᱦᱟᱸᱜ ᱥᱮᱞᱮᱫᱚᱜ ᱛᱟᱵᱚᱱᱟ ᱮᱸ
ᱟᱫᱚ ᱧᱮᱞ ᱦᱮᱸ ᱚᱠᱛᱚ ᱱᱟᱯᱤᱛ ᱥᱟᱶ ᱥᱟᱶ ᱛᱮ ᱚᱱᱟ ᱠᱚᱦᱚ ᱵᱚ ᱠᱟᱹᱢᱤ ᱤᱫᱤ ᱫᱟ ᱚᱱᱟ ᱦᱚᱛᱮᱜ ᱛᱮ ᱛᱟᱯᱚᱨᱮ ᱩᱱᱫᱤᱱ ᱛᱚ ᱚᱱᱠᱟ ᱞᱮᱠᱟ ᱚᱱᱠᱟ ᱫᱚ ᱵᱟᱝ ᱢᱟᱱᱮ ᱵᱟᱝᱠᱚ ᱪᱮᱸᱜᱷᱟᱣ ᱠᱟᱱ ᱛᱟᱦᱮᱱᱟ ᱟᱵᱚ ᱥᱟᱱᱛᱟᱲ ᱠᱚ ᱵᱟᱹᱭ ᱵᱟᱹᱭ ᱛᱮ ᱦᱳᱭ ᱦᱳᱭ
ᱞᱟᱛᱟᱨ ᱨᱮᱠᱚ, ᱩᱱᱫᱤᱱ ᱛᱚ ᱟᱵᱚ ᱫᱚ ᱞᱟᱛᱟᱨ ᱨᱮᱜᱮ ᱠᱚ ᱫᱚᱦᱚ ᱞᱮᱜ ᱵᱚᱱᱟ ᱥᱮ ᱮᱸ ᱚᱱᱠᱟ ᱞᱮᱠᱟ ᱟᱵᱚᱨᱮᱱ ᱦᱚᱲ ᱦᱚᱸ ᱦᱟᱯᱲᱟᱢ ᱠᱚᱦᱚᱸ ᱵᱟᱝᱠᱚ ᱤᱭᱟ ᱦᱚᱴᱚ ᱠᱟᱜ-ᱟ, ᱟᱫᱚ ᱡᱟᱭᱦᱳᱠ ᱦᱮᱸ ᱟᱵᱚᱨᱮᱱ ᱦᱚᱲ ᱠᱚᱦᱚ ᱠᱚ ᱪᱮᱸᱜᱷᱟᱣ ᱟᱠᱟᱱᱟ, ᱱᱤᱛᱚᱜ ᱫᱚ ᱫᱤᱥ ᱦᱩᱫᱤᱥ ᱠᱚ
ᱦᱩᱭ ᱚᱱᱟ ᱤᱛᱟᱹ ᱠᱚ ᱛᱚᱞᱟ ᱠᱚᱠᱚ ᱨᱚᱦᱚᱭ ᱦᱚᱴᱚ ᱞᱮᱫᱟ ᱠᱚ ᱯᱷᱟᱨᱪᱟ ᱯᱟᱨᱪᱟᱣ ᱞᱮᱫᱟ ᱠᱚ ᱚᱱᱟ ᱡᱮ ᱱᱤᱛᱚᱜ ᱟᱵᱚ ᱯᱟᱸᱡᱟ ᱧᱟᱢ ᱦᱩᱭᱩᱜ ᱛᱟᱵᱚᱱᱟ ᱚᱱᱟ ᱜᱮ ᱟᱵᱚ ᱛᱮ ᱟᱨᱦᱚ ᱯᱟᱥᱱᱟᱣ ᱦᱩᱭᱩᱜ ᱛᱟᱵᱚᱱᱟ ᱟᱵᱚ
ᱯᱟᱥᱱᱟ ᱦᱩᱭᱩᱜ ᱛᱟᱵᱚᱱᱟ ᱵᱮᱥ ᱠᱷᱚᱱ ᱛᱮ ᱚᱱᱟ ᱪᱟᱨᱪᱟ ᱞᱟᱜᱟᱣ ᱵᱚᱱᱟ ᱧᱮᱞ ᱞᱟᱜᱟᱣ ᱵᱚᱱᱟ ᱦᱮᱸ ᱦᱮᱸ
ᱚᱠᱟᱨᱮ ᱢᱮᱱᱟᱜ ᱠᱟ ᱠᱚᱣᱟ ᱩᱱᱠᱩ ᱟᱨᱚ ᱵᱤᱥᱮᱥ ᱠᱟᱭᱛᱮ ᱟᱵᱚ
ᱦᱚᱭ ᱦᱚᱭ ᱦᱚᱭ ᱚᱱᱟ ᱪᱮᱠᱟ ᱞᱮᱠᱟ ᱛᱮ ᱟᱨᱦᱚ ᱵᱷᱟᱹᱞᱤ ᱚᱠᱚᱡ ᱛᱮ ᱠᱚᱨᱟᱣ ᱜᱟᱱᱚᱜᱼᱟ ᱥᱮ ᱯᱟᱥᱱᱟᱣ ᱜᱟᱱᱚᱜᱼᱟ ᱦᱮᱸ ᱚᱱᱟ ᱨᱮᱱᱟᱜ ᱜᱮ ᱦᱟᱸᱜ ᱱᱤᱛᱚᱜ ᱫᱚ ᱟᱵᱚᱣᱟᱜ ᱫᱚ ᱟᱨ ᱢᱤᱫᱴᱮᱱ
ᱚᱠᱛᱚ ᱠᱟᱱᱟ ᱚᱠᱛᱚ ᱱᱟᱹᱯᱤᱛ ᱠᱟᱱᱟ ᱥᱤᱠᱷᱱᱟᱹᱛ ᱵᱟᱝᱠᱷᱟᱱ ᱫᱚ ᱟᱵᱚ ᱥᱟᱱᱛᱟᱲ ᱵᱟᱵᱩᱱ ᱞᱟᱦᱟ ᱫᱟᱲᱮᱭᱟᱜ-ᱟ ᱟᱵᱚ ᱥᱟᱶᱛᱟ ᱵᱚᱱ ᱞᱟᱦᱟ ᱤᱫᱤ ᱫᱟᱲᱮᱭᱟᱜ-ᱟ ᱦᱚ ᱥᱤᱠᱱᱟᱛᱷ ᱜᱮ ᱥᱤ ᱱᱤᱡᱮᱨᱟᱹ ᱥᱤᱠᱷᱱᱟᱹᱛ ᱛᱮ ᱜᱮ ᱟᱢ ᱫᱚ ᱞᱟᱦᱟ ᱥᱮᱫ ᱮᱢ ᱪᱟᱞᱟᱣ ᱫᱟᱲᱮᱭᱟᱜ-ᱟ
ᱦᱳᱭ ᱦᱳᱭ ᱦᱳᱭ ᱦᱳ
ᱟᱫᱚ ᱜᱚᱝᱠᱮ ᱟᱭᱢᱟ ᱦᱚᱲ ᱜᱮ ᱮᱸ ᱟᱵᱚᱣᱟᱜ ᱠᱟᱞᱪᱟᱨ ᱵᱟ ᱮ ᱢᱟᱱᱮ ᱡᱟᱦᱟᱸ ᱠᱷᱮᱨᱣᱟᱲ ᱨᱮᱱᱟᱜ ᱡᱤᱱᱤᱥ ᱠᱚ ᱧᱮᱞᱚᱜ ᱠᱟᱱᱟ ᱵᱟᱝ ᱵᱩᱱ ᱤᱭᱟᱹ ᱭᱮᱫᱟ ᱚᱱᱟ ᱵᱟᱨᱮ ᱛᱮ
ᱦᱳᱭ ᱜᱚᱝᱠᱮ ᱚᱱᱟ ᱟᱹᱰᱤ ᱢᱤᱫᱴᱮᱱ ᱵᱷᱟᱹᱜᱤ ᱠᱟᱛᱷᱟ ᱵᱮᱤᱱ ᱞᱟᱹᱭ ᱟᱠᱟᱫᱟ
ᱦᱮᱸ ᱟᱨ ᱱᱚᱣᱟ ᱫᱚ ᱞᱤᱧ ᱞᱟᱹᱭᱟ ᱮᱠᱟᱞ ᱜᱮ ᱢᱤᱫᱴᱮᱱ ᱟᱹᱰᱤ ᱵᱟᱹᱲᱤᱡ ᱰᱟᱦᱟᱨ ᱛᱮ ᱠᱚ ᱛᱟᱲᱟᱢᱮᱫ ᱛᱟᱵᱚᱱᱟᱹ ᱦᱮᱸ ᱥᱮᱨᱣᱟ ᱨᱮᱱᱟᱜ ᱟᱵᱚᱣᱟᱜ ᱡᱤᱱᱤᱥ ᱠᱚ ᱡᱩᱫᱤ ᱵᱟᱝ ᱵᱚᱱ ᱢᱟᱱᱟᱣ ᱵᱟᱛᱟᱣᱟ ᱚᱱᱟ ᱯᱚᱨᱚᱵᱽ ᱯᱩᱱᱟᱹᱭ ᱠᱷᱚᱱ ᱮᱛᱚᱦᱚᱵ ᱠᱟᱛᱮᱜ ᱦᱮᱸ ᱮᱸ ᱛᱟᱯᱨᱮ ᱦᱩᱭᱩᱜ ᱠᱟᱱᱟ ᱱᱚᱣᱟ ᱚᱱᱟ ᱵᱚᱱ ᱞᱟᱹᱭ ᱠᱮᱫᱟ ᱡᱟᱨᱯᱟ ᱡᱤᱛᱠᱟᱹᱨ ᱢᱟᱦᱟ ᱟᱵᱚᱣᱟᱜ ᱜᱩᱨᱩ ᱜᱚᱢᱠᱮ ᱜᱚᱢᱠᱮᱣᱟᱜ ᱡᱟᱱᱟᱢ ᱢᱟᱦᱟᱸ ᱠᱚ ᱛᱟ ᱯᱚᱨᱮ ᱚᱱᱟ ᱦᱩᱞ ᱢᱟᱦᱟᱸ ᱱᱚᱣᱟ ᱠᱚᱫᱚ ᱡᱩᱫᱤ ᱵᱟᱝ ᱵᱚᱱ ᱢᱟᱱᱟᱣᱟ ᱢᱟᱱ ᱪᱮᱤᱠᱟᱹ ᱠᱟᱱᱟ ᱟᱵᱚ ᱨᱮᱱ ᱦᱟᱯᱲᱟᱢ ᱠᱚᱫᱚ ᱠᱚ ᱢᱟᱱᱟᱣ ᱟᱠᱟᱫᱟ ᱴᱷᱤᱠ